ᱦᱮᱸ ᱡᱚᱦᱟᱨ ᱜᱮ᱾
ᱦᱮᱸ ᱡᱚᱦᱟᱨ ᱜᱮ ᱞᱟᱹᱭ ᱮᱫᱟᱹᱞᱤᱧ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱚᱜ ᱠᱟᱱᱟ ᱟᱹᱞᱤᱧᱟᱜ ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱟᱸᱡᱚᱢᱚᱜᱼᱼ
ᱟᱪᱷᱟ ᱾
ᱛᱟᱦᱚᱞᱮ ᱞᱟᱹᱭᱮᱫᱟᱹᱞᱤᱧ ᱪᱮᱫ ᱯᱮ ᱪᱤᱠᱟᱹᱭᱮᱫᱟ ᱱᱤᱛᱚᱜ ᱫᱚ?
ᱱᱚᱜᱼᱚᱭ ᱡᱚᱢ ᱵᱟᱲᱟ ᱠᱟᱛᱮᱜ ᱠᱟᱹᱴᱤᱡ ᱨᱮᱥᱴ ᱦᱟᱛᱟᱣ ᱦᱳᱭᱳᱜ ᱠᱟᱱᱟ ᱡᱤᱨᱟᱹᱣ ᱵᱟᱲᱟ ᱦᱳᱭᱳᱜ ᱠᱟᱱᱟ ᱾
ᱟᱪᱷᱟ-ᱟᱪᱷᱟ- ᱟᱪᱷᱟ, ᱢᱟᱱᱮ ᱡᱚᱛᱚ ᱜᱮ ᱱᱟᱯᱟᱭ ᱜᱮ ᱢᱮᱱᱟᱜ ᱯᱮᱭᱟ ᱛᱚ᱾
ᱦᱮᱸ ᱡᱚᱛᱚ ᱜᱮ ᱱᱟᱯᱟᱭ ᱜᱮᱭ ᱟᱫᱚ ᱟᱯᱮ ᱚᱱᱛᱮᱱ ᱠᱚ ᱱᱟᱯᱟᱭ ᱜᱮᱭᱟ ᱛᱚ?
ᱦᱮᱸᱻ ᱦᱮᱸ ᱡᱚᱛᱚ ᱜᱮ ᱱᱟᱯᱟᱭ ᱜᱮᱭᱟᱞᱮ ᱟᱞᱮ ᱦᱚᱸ᱾ ᱦᱮᱸᱦᱮ ᱟᱪᱷᱟ-ᱟᱪᱷᱟ ᱛᱟᱱᱦᱮᱼᱼ
ᱱᱤᱛ ᱫᱚ ᱦᱮᱸ ᱞᱟᱹᱭ ᱫᱟᱹᱞᱤᱧ ᱱᱤᱛ ᱫᱚ᱾ ᱡᱮ ᱥᱳᱥᱟᱭᱴᱤ ᱵᱟᱨᱮ ᱛᱮ ᱞᱟᱝ ᱨᱚᱯᱚᱲᱟ ᱟᱨᱠᱤ᱾ ᱪᱮᱠᱟᱛᱮ ᱱᱟᱯᱟᱭ ᱛᱮ ᱫᱚᱦᱚᱭ ᱦᱳᱭᱳᱜᱼᱟ ᱥᱮ, ᱠᱤᱪᱷᱩ ᱟᱵᱚ, ᱱᱤᱛᱚᱝ ᱡᱟᱦᱟᱸ ᱧᱮᱞᱚᱜ ᱠᱟᱱᱟ᱾ ᱥᱤᱪᱩᱭᱮᱥᱮᱱ ᱠᱚ ᱚᱱᱟ ᱠᱚ ᱱᱤᱭᱮ ᱠᱟᱹᱴᱤᱡ ᱞᱟᱝ ᱜᱟᱞᱚᱪᱟ᱾ ᱡᱮᱢᱚᱱ ᱚ, ᱠᱚᱢ ᱵᱚᱭᱮᱥ ᱨᱮ ᱵᱟᱯᱞᱟ, ᱠᱤᱝᱵᱟ ᱠᱳᱱᱳ ᱚᱝᱠᱟᱱᱟᱜ, ᱪᱮᱫ ᱤᱯᱷᱮᱠᱴ ᱠᱚᱭ ᱟᱹᱜᱩᱭᱟ ᱥᱚᱢᱟᱡᱽ ᱨᱮ ᱟᱨᱠᱤ᱾
ᱦᱮᱸ ᱦᱮᱸ
ᱛᱚ ᱟᱹᱵᱤᱱᱤᱧ ᱠᱩᱞᱤ ᱵᱤᱱᱟ ᱡᱮ, ᱡᱟᱦᱟᱸ ᱱᱮᱛ ᱱᱮᱛᱟᱨ ᱟᱹᱰᱤ ᱠᱚᱢ ᱠᱚᱢ ᱵᱚᱭᱮᱥ ᱨᱮᱠᱚ ᱵᱟᱯᱞᱟᱜ ᱠᱟᱱᱟ ᱛᱚ, ᱚᱱᱟ ᱵᱟᱨᱮ ᱛᱮ ᱟᱹᱵᱤᱱ ᱪᱮᱜ ᱵᱤᱱ ᱢᱮᱱᱟ ᱟᱨᱠᱤ,
ᱟᱹᱞᱤᱧ ᱫᱚ ᱱᱟᱜ ᱠᱚᱢ ᱠᱚᱢ ᱵᱚᱭᱮᱥ ᱨᱮ ᱢᱟᱱᱮ ᱠᱚ, ᱡᱟᱶᱟᱭ ᱵᱟᱯᱞᱟᱜ ᱠᱟᱱᱟ, ᱱᱚᱣᱟ ᱵᱟᱨᱮ ᱛᱮᱫᱚ ᱞᱟᱹᱭ ᱞᱮᱠᱷᱟᱱ ᱫᱚ ᱢᱟᱱᱮ ᱾ ᱠᱚᱢ ᱠᱚᱢ ᱵᱚᱭᱮᱥ ᱨᱮ ᱵᱟᱯᱞᱟ ᱠᱤ ᱵᱟᱝ ᱡᱟᱶᱟᱭ ᱫᱚ ᱮᱠᱫᱚᱢ ᱩᱪᱤᱛ ᱵᱟᱝ ᱠᱟᱱᱟ᱾
ᱡᱮᱢᱚᱱ ᱢᱤᱫᱴᱟᱹᱝ ᱠᱚᱲᱟ ᱜᱤᱫᱽᱨᱟᱹ ᱩᱱᱤ ᱛᱚ ᱠᱤ ᱵᱟᱝ ᱠᱩᱲᱤ ᱜᱤᱫᱽᱨᱟᱹ᱾ ᱩᱱᱤ ᱫᱚ ᱵᱟᱭ ᱵᱩᱡᱷᱟᱹᱣ ᱠᱟᱫᱟ ᱡᱮ ᱱᱤᱛᱚᱜ ᱵᱟᱯᱞᱟ ᱞᱮᱱᱠᱷᱟᱱ ᱤᱧᱟᱜ᱾ ᱤᱧ ᱪᱮᱫᱠᱟ ᱥᱚᱝᱥᱟᱨᱤᱧ ᱪᱟᱞᱟᱣᱟ ᱢᱟᱱᱮ ᱢᱤᱫᱴᱟᱹᱝ᱾ ᱵᱟᱹᱦᱩ ᱠᱩᱲᱤ ᱜᱤᱫᱽᱨᱟᱹ ᱢᱮᱱᱟᱜ ᱠᱩᱲᱤ ᱜᱤᱫᱽᱨᱟᱹ ᱢᱤᱫᱴᱮᱢ ᱟᱹᱜᱩᱭᱮᱫᱟ ᱦᱚᱲᱤᱡ ᱦᱚᱯᱚᱱ ᱮᱨᱟ ᱠᱤᱵᱟᱝ ᱟᱹᱜᱩᱭᱭᱟᱢ᱾ ᱛᱟᱯᱚᱨᱮ ᱩᱱᱤ ᱪᱤᱠᱟᱹᱛᱮᱢ, ᱟᱹᱥᱩᱞᱚᱜᱼᱟ ᱡᱚᱢ ᱧᱩ ᱠᱤ ᱵᱟᱝ ᱪᱮᱜᱠᱟᱛᱮ ᱢᱟᱱᱮ ᱥᱚᱝᱥᱟᱨ ᱪᱟᱞᱟᱣ ᱦᱩᱭᱩᱜᱼᱟ ᱤᱧ ᱪᱮᱫ ᱛᱮᱦᱤᱧ ᱠᱟᱹᱢᱤᱭᱟ ᱯᱟᱲᱦᱟᱣ ᱴᱟᱲᱦᱟᱣ ᱢᱟ ᱵᱟᱹᱜᱤ ᱠᱟᱛᱮᱢ ᱵᱟᱯ ᱵᱟᱯᱞᱟᱜ ᱜᱮᱭᱟ ᱛᱟᱦᱚᱞᱮ ᱪᱤᱠᱟᱹᱛᱮ ᱢᱟᱱᱮ ᱤᱧ ᱥᱚᱝᱥᱟᱨᱤᱧ ᱪᱟᱞᱟᱣ᱾ ᱚᱱᱟ ᱨᱮᱱᱟᱜ ᱵᱩᱫᱽᱫᱷᱤᱴᱟᱜ ᱟᱢ ᱡᱩᱫᱤ ᱵᱟᱝ ᱦᱮᱡ ᱮᱢᱟ ᱛᱟᱦᱚᱞᱮ ᱵᱟᱯᱞᱟ ᱠᱟᱛᱮ ᱠᱳᱱᱳ ᱞᱟᱵᱷ ᱵᱟᱹᱱᱩᱜᱼᱟ ᱩᱱᱟᱹᱜ ᱠᱚᱢ ᱵᱚᱭᱮᱥ ᱨᱮ ᱡᱮᱢᱚᱱ, ᱢᱤᱫᱴᱟᱹᱝ ᱯᱟᱲ ᱵᱤᱡᱽᱱᱮᱥ ᱠᱚ ᱫᱚᱠᱟᱱ ᱯᱷᱚᱠᱟᱱ ᱠᱤᱢᱵᱟ ᱡᱟᱦᱟᱸᱞᱮᱠᱟᱜᱮ ᱚᱱᱠᱟᱱ ᱡᱤᱱᱤᱥ᱾ ᱩᱭᱦᱟᱹᱨ ᱦᱩᱭᱩᱜᱼᱟ᱾ ᱡᱮ ᱩᱱ ᱛᱚ ᱵᱟᱯᱞᱟ ᱞᱮᱱᱠᱷᱟᱱ ᱫᱚ ᱵᱟᱝ ᱜᱟᱱᱚᱜᱼᱟ ᱡᱮ ᱟᱢ, ᱪᱮᱫ ᱜᱮᱢ ᱵᱟᱢ ᱵᱩᱡᱽ ᱠᱟᱜᱼᱟ᱾
ᱟᱪᱪᱷᱟ ᱟᱪᱷᱟ ᱟᱪᱪᱷᱟ ᱴᱷᱤᱠ ᱟᱹᱰᱤ ᱮᱸ ᱢᱚᱸᱡᱽ ᱵᱤᱱ ᱞᱟᱹᱭ ᱠᱮᱫᱟ ᱡᱮ ᱟᱸ, ᱵᱟᱯᱞᱟ ᱨᱮᱱᱟᱜ ᱢᱮᱫᱴᱟᱝ ᱮᱡᱽ ᱛᱟᱦᱮᱱᱟ ᱟᱨ ᱡᱟᱦᱟᱸᱛᱮ ᱟᱵᱚ ᱵᱚᱱ ᱢᱮᱪᱚᱨᱚᱜᱼᱟ᱾ ᱡᱮ, ᱟᱵᱚ ᱪᱤᱠᱟᱹᱛᱮᱵᱚᱱ ᱢᱮᱱᱴᱮᱱᱟ ᱥᱚᱝᱥᱟᱨ ᱤᱱᱟᱹ ᱠᱚᱨᱮᱱᱟᱜ ᱟᱵᱚ ᱴᱷᱤᱠᱴᱷᱟᱠ, ᱩᱭᱦᱟᱹᱨ ᱪᱤᱱᱛᱟᱹ ᱦᱮᱡ ᱟᱵᱚᱱᱟ ᱛᱚᱵᱮ ᱟᱱᱟ ᱟᱵᱚ ᱵᱚᱱ ᱵᱟᱯᱞᱟᱜᱼᱟ᱾
ᱦᱮᱸ ᱦᱮᱸ᱾
ᱟᱹᱰᱤ ᱢᱚᱸᱡᱽᱞᱤᱧ ᱵᱩᱡᱷᱟᱹᱣ ᱠᱮᱫᱟ ᱱᱤᱝᱠᱟᱹᱱᱟᱜ ᱟᱹᱵᱤᱱ ᱴᱷᱮᱡ ᱠᱷᱚᱱᱟᱜ ᱠᱟᱛᱷᱟ ᱠᱚ ᱟᱸᱡᱚᱢ ᱠᱟᱛᱮᱫ᱾ ᱛᱚ ᱱᱤᱛᱚᱜ ᱟᱹᱞᱤᱧ ᱞᱤᱧ ᱠᱩᱞᱤᱭᱮᱜ ᱵᱤᱱᱟ ᱡᱮ, ᱦᱚᱸᱜ ᱚᱭ ᱡᱮ ᱠᱚᱢ ᱵᱚᱭᱚᱥ ᱨᱮ ᱵᱟᱯᱞᱟ ᱠᱟᱛᱮᱜ ᱜᱤᱫᱟᱹᱨ ᱯᱤᱫᱟᱹᱨ ᱠᱚ ᱦᱟᱛᱟᱣᱮᱜ ᱠᱚᱣᱟ᱾ ᱛᱚ ᱦᱟᱛᱟᱣ ᱯᱚᱨᱮ ᱧᱮᱞᱚᱜ ᱧᱮᱞᱚᱜ ᱠᱟᱱᱟ ᱡᱮ ᱜᱤᱫᱽᱨᱟᱹ ᱠᱚᱣᱟᱜ ᱚᱥᱩᱵᱤᱫᱷᱟ ᱟᱨᱠᱤ ᱦᱳᱭᱳᱜ ᱠᱟᱱᱟ ᱟᱨ, ᱢᱟᱱᱮ ᱩᱱᱤ ᱠᱩᱲᱤ ᱦᱚᱯᱚᱱᱟᱜ ᱥᱮ ᱟᱭᱳ ᱦᱚᱲᱟᱜ ᱦᱚᱸ, ᱠᱤᱪᱷᱩ ᱚᱥᱩᱵᱤᱫᱷᱟ ᱦᱳᱭᱳᱜ ᱠᱟᱱᱟ᱾ ᱛᱚᱵᱮ ᱱᱚᱣᱟ ᱵᱮᱯᱟᱨ ᱱᱤᱭᱮ ᱟᱹᱵᱤᱱᱟᱜ ᱢᱚᱛ ᱫᱚ ᱟᱫᱚ ᱪᱮᱫ ᱮ ᱞᱮᱭᱟᱭ ᱟᱨᱠᱤ᱾
ᱱᱤᱭᱟᱹ ᱵᱮᱯᱟᱨ ᱱᱤᱭᱮ ᱫᱚ ᱤᱧᱫᱩᱧ ᱢᱚᱱᱮᱭᱟ ᱢᱟᱱᱮ ᱢᱤᱫᱴᱟᱹᱝ ᱠᱩᱲᱤ ᱜᱤᱫᱽᱨᱟᱹ ᱟᱜ ᱡᱩᱫᱤ, ᱵᱚᱭᱮᱥ ᱜᱮ ᱵᱟᱝ ᱦᱩᱭ ᱠᱟᱱᱟ ᱛᱟᱦᱚᱞᱮ ᱩᱱᱤ ᱡᱩᱫᱤ ᱜᱤᱫᱽᱨᱟᱹ ᱮᱸᱜᱟᱛᱚᱜ ᱟᱭ ᱛᱟᱦᱚᱞᱮ ᱩᱱᱤ ᱜᱤᱫᱽᱨᱟᱹ ᱫᱚ ᱟᱹᱰᱤ ᱨᱚᱠᱚᱢ ᱢᱟᱱᱮ ᱵᱟᱭ ᱯᱩᱨᱟᱹᱜᱼᱟ ᱡᱮᱢᱚᱱ ᱢᱤᱫ ᱢᱤᱫᱴᱟᱹᱝ ᱜᱤᱫᱽᱨᱟᱹ ᱫᱚ ᱨᱚᱜᱟ ᱛᱟᱯᱚᱨᱮ ᱛᱤ ᱡᱟᱸᱜᱟ ᱱᱟᱱᱦᱟ ᱜᱮ ᱠᱤ ᱵᱟᱝ ᱚᱝᱠᱟ ᱠᱚ ᱦᱩᱭᱩᱜ ᱜᱮᱭᱟ ᱟᱨ ᱠᱩᱲᱤ ᱜᱤᱫᱽᱨᱟᱹ ᱦᱚᱸ ᱡᱟᱦᱟᱸᱭ ᱜᱤᱫᱽᱨᱟᱹ ᱮᱸᱜᱟᱛᱚᱜ ᱩᱱᱤ ᱦᱚᱸ ᱦᱟᱨᱠᱮᱛ ᱨᱮ ᱯᱟᱲᱟᱜᱼ ᱟᱭ ᱥᱤᱡᱟᱨ ᱢᱤᱡᱟᱨᱮᱜ ᱠᱚᱣᱟ ᱠᱚ ᱱᱮᱛᱟᱨ ᱫᱚ ᱢᱟᱱᱮ ᱱᱚᱨᱢᱟᱞ ᱵᱟᱢ ᱱᱚᱨᱢᱟᱞ ᱛᱮ ᱵᱟᱭ ᱦᱩᱭᱩᱜᱼᱟ ᱥᱤᱡᱟᱨ ᱦᱩᱭᱩᱜ ᱛᱟᱭᱟ ᱩᱱᱤ ᱠᱩᱲᱤ ᱜᱤᱫᱽᱨᱟᱹ ᱛᱟᱯᱨᱮ ᱢᱤᱫᱴᱮᱱ ᱫᱚ ᱱᱚᱜᱼᱚᱭ ᱜᱤᱫᱽᱨᱟᱹ ᱮᱸᱜᱟᱛ ᱞᱟᱦᱟ ᱨᱮᱜᱮ ᱠᱤᱵᱟᱝ ᱟᱭᱳ ᱦᱚᱭ ᱮᱸ ᱜᱚᱡᱽ ᱫᱟᱲᱮᱭᱟᱜ ᱠᱷᱟᱢ ᱢᱟᱱᱮ ᱟᱨ ᱵᱟᱠᱷᱟᱱ ᱫᱚ ᱜᱤᱫᱽᱨᱟᱹ ᱦᱚᱭ ᱮᱸ ᱜᱚᱡᱽ ᱫᱟᱲᱮᱭᱟᱜᱼᱟ ᱢᱟᱱᱮ ᱡᱟᱦᱟᱸᱴᱤᱡ ᱜᱮ ᱢᱟᱱᱮ ᱚᱝᱠᱟ ᱦᱩᱭ ᱵᱟᱲᱟ ᱟᱠᱟᱱᱟ ᱢᱟᱱᱮ ᱢᱟᱱᱮ ᱡᱟᱦᱟᱸᱴᱟᱜ ᱡᱮ ᱠᱚᱢ ᱵᱚᱭᱮᱥ ᱨᱮ ᱜᱤᱫᱽᱨᱟᱹ ᱛᱮᱫᱚ ᱦᱟᱸᱜ ᱵᱟᱱᱟᱨ ᱫᱚ ᱢᱟᱱᱮ ᱥᱚᱢᱯᱩᱨᱱᱚ ᱫᱚ ᱵᱟᱢ ᱧᱟᱢᱟ ᱡᱟᱦᱟᱸᱴᱤᱡ ᱜᱮ ᱢᱟᱱᱮ ᱠᱚᱢ ᱵᱮᱥᱤ ᱦᱩᱭᱩᱜ ᱜᱮᱭᱟ
ᱟᱪᱪᱷᱟ ᱪᱷᱟ ᱪᱷᱟ ᱟᱹᱰᱤ ᱮᱸ ᱢᱚᱡᱽ ᱜᱮᱵᱤᱱ ᱞᱟᱹᱭ ᱠᱮᱫᱟ ᱡᱮ ᱠᱚᱢ ᱵᱚᱭᱮᱥ ᱨᱮ ᱵᱟᱯᱞᱟ ᱫᱚ ᱤᱯᱷᱮᱠᱴ ᱫᱚ ᱛᱟᱦᱮᱱ ᱜᱮᱭᱟ᱾ ᱛᱚ ᱚᱱᱟ ᱫᱚ ᱠᱩᱲᱤ ᱜᱤᱫᱽᱨᱟᱹ ᱯᱚᱠᱷᱚ ᱦᱳᱭ ᱫᱟᱲᱮᱭᱟᱜᱼᱟ ᱵᱟᱠᱷᱟᱱ ᱜᱤᱫᱽᱨᱟᱹ ᱦᱚᱸ ᱦᱚᱸᱜ ᱦᱚ ᱦᱩᱭ ᱫᱟᱲᱮᱭᱟᱜᱼᱟ᱾ ᱟᱨ ᱵᱟᱝᱠᱷᱟᱱ ᱩᱱᱤ ᱠᱚᱲᱟ ᱜᱤᱫᱽᱨᱟᱹ ᱦᱟᱸ ᱦᱚ ᱦᱩᱭ ᱫᱟᱲᱮᱭᱟᱜᱼᱟ, ᱛᱚ
ᱦᱮᱸ ᱦᱮᱸ
ᱤᱧ ᱵᱩᱡᱷᱟᱹᱣ ᱠᱮᱫᱟ ᱡᱮ ᱱᱤᱭᱟᱹ ᱠᱚ ᱠᱟᱛᱷᱟ ᱵᱷᱟᱞᱤ ᱵᱷᱟᱵ ᱛᱮᱵᱤᱱ ᱮᱸ ᱞᱟᱹᱭ ᱠᱮᱫᱟ ᱟᱞᱤᱧ ᱴᱷᱮᱱ ᱛᱚ ᱡᱮ ᱧᱮᱞᱟᱵᱚᱱ ᱡᱮ ᱜᱤᱫᱽᱨᱟᱹ ᱠᱚᱫᱚ ᱠᱚᱢ ᱵᱚᱭᱮᱥ ᱨᱮ ᱡᱩᱫᱤ ᱠᱚ ᱵᱟᱯᱞᱟᱜᱼᱟ ᱛᱚ ᱜᱤᱫᱽᱨᱟᱹ ᱠᱚᱫᱚ ᱛᱮᱢᱚᱱ ᱯᱩᱥᱴᱤᱠᱚᱨ ᱫᱚ ᱦᱟᱸᱜ ᱵᱟᱝ ᱠᱚ ᱦᱩᱭᱩᱜᱼᱟ ᱥᱮ। ᱡᱟᱦᱟᱸ ᱟᱨᱠᱤ ᱢᱮᱪᱚᱨ ᱠᱟᱛᱮᱫ ᱡᱚᱠᱷᱚᱱ ᱠᱚ ᱦᱩᱭᱩᱜᱼᱟ᱾ ᱛᱚ ᱟᱫᱚ ᱛᱮᱢᱚᱱ ᱫᱚ ᱟᱫᱚ ᱪᱮᱫ ᱦᱚᱸ ᱵᱟᱝ ᱢᱟᱱᱮ ᱛᱮᱢᱚᱱ ᱦᱚᱲᱢᱚ ᱵᱟᱝ ᱦᱩᱭᱩᱜ ᱛᱟᱠᱚᱣᱟ ᱟᱹᱰᱤ ᱦᱩᱰᱤᱧ ᱠᱷᱚᱱᱟᱜ ᱜᱮ ᱟᱡᱟᱨ ᱠᱚ ᱧᱟᱢ ᱠᱚᱣᱟ।
ᱦᱮᱸ ᱦᱮᱸ ᱤᱧᱫᱚᱢ ᱤᱧᱫᱚᱢ ᱦᱮᱸ।
ᱛᱚ ᱤᱱᱟᱹᱜᱮ ᱮᱸ ᱠᱤᱪᱷᱩ ᱢᱮᱪᱚᱨ ᱠᱟᱛᱮᱫ ᱜᱮ ᱵᱟᱯᱞᱟ ᱜᱮ ᱴᱷᱤᱠᱟ ᱡᱮᱢᱚᱱ ᱟᱨ ᱡᱩᱫᱤ ᱮᱠᱡᱟᱢᱯᱮᱞ ᱞᱮᱠᱟᱛᱮᱞᱤᱧ ᱞᱟᱹᱭᱟ ᱮᱸᱲᱮᱠᱷᱟᱱ ᱫᱚ ᱢᱤᱫᱴᱟᱝ ᱵᱮᱨᱮᱞ ᱩᱞ ᱟᱨ ᱵᱮᱞᱮ ᱩᱞ ᱛᱟᱦᱚᱞᱮ ᱚᱱᱟ ᱨᱮᱦᱚᱸ ᱢᱤᱫᱴᱮᱱ ᱰᱤᱯᱷᱮᱱᱥ ᱰᱤᱯᱷᱟᱨᱮᱱᱥ ᱛᱟᱦᱮᱱ ᱜᱮᱭᱟ ᱥᱮ।
ᱦᱮᱸ ᱦᱮᱸ ᱮᱠᱫᱚᱢ
ᱦᱚᱲᱢᱚ ᱵᱟᱝ ᱯᱩᱨᱟᱹᱣ ᱨᱮ ᱡᱩᱫᱤ ᱤᱱᱠᱟ ᱜᱤᱫᱽᱨᱟᱹ ᱦᱟᱛᱟᱣ ᱠᱚ ᱩᱭᱦᱟᱹᱨ ᱠᱟᱫᱟ ᱥᱮ ᱦᱟᱛᱟᱣᱮᱫ ᱠᱚᱣᱟ ᱠᱚ ᱛᱟᱦᱟᱞᱮ ᱚᱱᱟ ᱫᱚ ᱵᱮᱥ ᱧᱚᱜ ᱤᱭᱟᱹ ᱫᱚ ᱵᱟᱝ ᱦᱩᱭᱩᱜᱼᱟ ᱟᱨᱠᱤ।
ᱦᱮᱸ ᱦᱮᱸ
ᱛᱚ ᱤᱱᱟᱹ ᱛᱮᱦᱚᱸ ᱟᱵᱚᱣᱟᱜ ᱥᱚᱢᱟᱡ ᱨᱮ ᱮᱸ ᱠᱟᱹᱴᱤᱡᱽ ᱠᱷᱚᱛᱤᱭ ᱛᱟᱵᱚᱱ ᱜᱮᱭᱟᱭ ᱡᱮ ᱤᱭᱟᱹ ᱠᱚ ᱠᱚᱢ ᱵᱚᱭᱮᱥ ᱨᱮ ᱵᱟᱯᱞᱟ ᱫᱚ ᱵᱟᱝ ᱴᱷᱤᱠᱼᱟ ᱟᱨᱠᱤ। ᱦᱮᱞᱳ
ᱦᱮᱸ ᱪᱮᱫᱠᱟ ᱵᱤᱱ ᱞᱟᱹᱭ ᱠᱮᱫᱟ ᱢᱟᱱᱮ ᱵᱟᱹᱧ ᱟᱸᱡᱚᱢ ᱞᱮᱫᱟ ᱟᱨ ᱫᱩᱦᱩᱲᱟᱹ ᱞᱟᱹᱭ ᱵᱤᱱ
ᱦᱮᱸ ᱢᱮᱱᱫᱟᱞᱤᱧ ᱡᱮ ᱮᱸ ᱠᱚᱢ ᱵᱚᱭᱮᱥᱨᱮ ᱵᱟᱯᱞᱟ ᱫᱚ ᱢᱟᱱᱮ ᱮᱠᱡᱟᱢᱯᱮᱞᱟᱜ ᱫᱚ ᱡᱟᱦᱟᱸ ᱞᱤᱧ ᱢᱮᱱ ᱠᱮᱫᱟ ᱟᱸᱡᱚᱢ ᱟᱸᱡᱚᱢᱚᱜ ᱠᱟᱱᱟ ᱟᱹᱞᱤᱧᱟᱜ ᱨᱚᱲ?
ᱦᱮᱸ ᱦᱮᱸᱡᱚᱢᱚᱜ ᱠᱟᱱ ᱞᱮ ᱢᱮ
ᱦᱮᱸ ᱢᱮᱱᱫᱟᱞᱤᱧ ᱡᱟᱦᱟᱸ ᱮᱠᱡᱟᱢᱯᱮᱞ ᱟᱛᱮ ᱞᱤᱧ ᱞᱟᱹᱭ ᱠᱮᱫᱟ ᱡᱮ ᱼᱼ ᱟᱵᱤᱱᱟ ᱵᱮᱨᱮᱞ ᱩᱞ ᱡᱟᱦᱟᱸ ᱵᱮᱨᱮᱞ ᱜᱮᱭᱟ ᱟᱨᱠᱤ।
ᱦᱮᱸ ᱦᱮᱸ
ᱟᱨ ᱢᱤᱜᱴᱟᱝ ᱩᱞ ᱧᱮᱞ ᱵᱮ ᱚᱱᱟ ᱫᱚ ᱞᱟᱹ ᱟᱹ ᱵᱮᱞᱮ ᱠᱟᱱᱟ।
ᱦᱮᱸ ᱦᱮᱸ
ᱥᱮ ᱚᱱᱟ ᱫᱚ ᱦᱩᱭ ᱯᱩᱨᱟᱹᱣ ᱠᱟᱱᱟ ᱟᱨᱠᱤ ᱛᱚ ᱼᱼ ᱚᱠᱟᱴᱟᱜ ᱡᱚᱢ ᱨᱮ ᱵᱷᱟᱞᱮ ᱵᱩᱡᱷᱟᱹᱜᱼᱟ ᱵᱮᱞᱮᱭᱟᱜ ᱥᱮ ᱵᱮᱨᱮᱞ-ᱟᱜ?
ᱤᱧ ᱞᱟᱹᱭᱟ ᱱᱚᱰᱮ ᱫᱚ ᱢᱟᱱᱮ ᱼᱼ ᱮ ᱵᱤᱞᱤ ᱵᱤᱞᱤ ᱩᱞ ᱜᱮ ᱱᱟᱜ ᱡᱚᱢ ᱫᱚ ᱵᱷᱟᱜᱮ ᱵᱩᱡᱷᱟᱹᱜᱼᱟ।
ᱦᱮᱸ ᱵᱮᱞᱮ ᱩᱞ ᱫᱚ ᱡᱚᱢ ᱜᱮ ᱵᱷᱟᱞᱮ ᱵᱩᱡᱷᱟᱹᱜᱼᱟ᱾ ᱛᱟᱦᱟᱞᱮ ᱼᱼ ᱚᱱᱟᱜᱮ ᱚᱱᱠᱟ ᱜᱮ ᱠᱟᱱᱟ ᱡᱮ ᱢᱮᱜᱴᱟᱝ ᱦᱚᱜ ᱦᱚᱲ-ᱟᱜ ᱼᱼ ᱤᱭᱟᱹ ᱦᱚᱞ ᱦᱚᱲᱢᱚ ᱡᱩᱫᱤ ᱵᱟᱝ ᱦᱟᱨᱟ ᱯᱩᱨᱟᱹᱜ ᱛᱟᱭᱟ ᱼᱼ ᱟᱡ ᱯᱩᱥᱴᱟᱹᱣ ᱥᱟᱺᱦᱤᱡ ᱡᱩᱫᱤ ᱦᱚᱲᱢᱚ ᱵᱟᱝ ᱯᱩᱨᱟᱹᱜ ᱛᱟᱭᱟ᱾ ᱚᱱᱟ ᱼᱼ ᱛᱮᱧ ᱜᱤᱫᱽᱨᱟᱹ ᱦᱟᱛᱟᱣ ᱫᱚ ᱢᱟᱱᱮ ᱼᱼ ᱟᱹᱰᱤ ᱦᱟᱨᱠᱮᱛ ᱨᱮᱠᱚ ᱯᱟᱲᱟᱜ ᱜᱮᱭᱟ ᱡᱮᱢᱚᱱ ᱜᱤᱫᱽᱨᱟᱹᱣᱟᱜ ᱚᱥᱩᱵᱤᱫᱟ ᱦᱩᱭ ᱫᱟᱲᱮᱭᱟ ᱛᱟᱭᱟ ᱟᱭᱳ ᱦᱚᱲᱟᱜ ᱦᱚᱸ ᱚ ᱥᱩᱵᱤᱫᱷᱟ ᱦᱳᱭ ᱫᱟᱲᱮᱭᱛᱟᱭᱟ ᱚᱱᱟ ᱥᱟᱶᱛᱮ ᱵᱟᱵᱟ ᱦᱚᱲᱟᱜ ᱦᱚᱸ ᱚᱥᱵᱤᱫᱟ ᱦᱳᱭ ᱫᱟᱲᱮᱭᱛᱟᱭᱟ ᱟᱨᱠᱤ ᱩᱱᱟᱹᱜ ᱠᱚᱢ ᱵᱚᱭᱮᱥ ᱨᱮ ᱜᱤᱫᱽᱨᱟᱹ ᱦᱟᱛᱟᱣ ᱫᱚ ᱡᱟᱸᱦᱟᱱᱟᱜ ᱵᱟ ᱡᱟᱸᱦᱟᱱᱟᱜ ᱜᱤᱫᱽᱨᱟᱹ ᱠᱚᱣᱟᱜ ᱯᱚᱵᱞᱮᱢ ᱦᱳᱭᱳᱜ ᱛᱟᱠᱚ ᱜᱮᱭᱟ ᱧᱮᱞ ᱠᱟᱜ ᱠᱚᱣᱟᱵᱤᱱ ᱟᱨ ᱡᱮ ᱚᱯᱩᱥᱴᱤᱠᱚᱨ ᱠᱚ ᱦᱳᱭᱳᱜ ᱜᱮᱭᱟ ᱠᱚ ᱜᱤᱫᱽᱨᱟᱹ ᱠᱚ ᱛᱮᱢᱚᱱ ᱵᱚᱞᱤᱥ ᱥᱟᱹᱦᱤᱡ ᱫᱚ ᱵᱟᱝ ᱟᱨ ᱡᱩᱫᱤ ᱨᱮᱦᱚᱸ ᱠᱚ ᱦᱳᱭᱱᱟ ᱵᱚᱞᱤᱥᱴᱚ ᱥᱟᱺᱦᱤᱡ ᱛᱚᱵᱩ ᱨᱮᱦᱚᱸ ᱟᱹ ᱠᱤᱪᱷᱩ ᱫᱤᱱ ᱯᱚᱨᱮ ᱯᱚᱨᱮ ᱠᱚ ᱨᱩᱣᱟᱹᱜ ᱟᱠᱚ ᱤᱭᱟᱹᱜ ᱟᱠᱚ ᱚᱱᱟᱛᱮ ᱵᱟᱯᱞᱟ ᱫᱚ ᱢᱮᱪᱚᱨ ᱵᱷᱟᱵ ᱨᱮᱜᱮ ᱵᱷᱟᱜᱮᱭᱟ
ᱦᱮᱸ ᱦᱮᱸ ᱮᱠᱫᱚᱢ ᱮᱠᱫᱚᱢ
ᱟᱨ ᱱᱤᱭᱟᱹ ᱠᱚ ᱦᱚᱸᱜᱼᱚ ᱱᱚᱝᱠᱟ ᱠᱚᱢ ᱵᱚᱭᱮᱥ ᱵᱟᱯᱞᱟ ᱠᱷᱟᱹᱛᱤᱨ ᱛᱮ ᱟᱵᱚᱣᱟᱜ ᱥᱚᱢᱟᱡᱽ ᱨᱮᱦᱚᱸ ᱢᱤᱫᱴᱟᱝ ᱵᱮᱰ ᱢᱮᱜᱴᱟᱝ ᱤᱭᱟᱹ ᱦᱤᱡᱩᱜ ᱠᱟᱱ ᱛᱟᱵᱚᱱᱟ ᱟᱨᱠᱤ ᱵᱟᱹᱲᱤᱡ ᱚᱨᱥᱚᱝ ᱡᱟᱦᱟᱸ ᱠᱷᱟᱹᱛᱤᱨ ᱛᱮ ᱥᱚᱢᱟᱡ ᱦᱚᱸ ᱵᱟᱹᱲᱤᱡᱚᱜ ᱠᱟᱱᱟ
ᱦᱩᱸ ᱦᱩᱸ ᱦᱩᱸ ᱦᱩᱸ
ᱟᱹ ᱱᱚᱣᱟᱨᱮᱧ ᱠᱩᱠᱞᱤ ᱵᱤᱱᱟ ᱡᱮ ᱱᱚᱣᱟ ᱠᱚ ᱨᱩᱠᱷᱤᱭᱟᱹ ᱥᱮ ᱱᱚᱣᱟ ᱠᱚ ᱵᱟᱝ ᱦᱳᱭᱪᱚ ᱨᱮᱭᱟᱜ ᱫᱚ ᱚᱠᱟ ᱞᱮᱠᱟ ᱛᱮᱵᱚᱱ ᱮᱸ ᱠᱟᱹᱢᱤ ᱞᱮᱠᱷᱟᱱ ᱱᱤᱭᱟᱹ ᱠᱚ ᱵᱟᱝ ᱦᱳᱭᱳᱜᱼᱟ ᱟᱨᱠᱤ?
ᱩᱸ ᱱᱚᱣᱟ ᱠᱚᱫᱚ ᱤᱧ ᱫᱩᱧ ᱞᱟᱹᱭᱟ ᱢᱟᱱᱮ ᱞᱟᱹᱭ ᱛᱮᱱᱟᱜ ᱢᱟᱱᱮ ᱟᱭᱳ ᱵᱟᱵᱟ ᱴᱷᱮᱱ ᱦᱚᱸ ᱱᱚᱣᱟ ᱫᱚ ᱢᱟᱱᱮ ᱢᱤᱴᱟᱝ ᱞᱟᱹᱭ ᱩᱪᱤᱛ ᱠᱟᱱ ᱜᱮᱭᱟ ᱡᱮᱢᱚᱱ ᱵᱟᱵᱟ ᱢᱟ ᱛᱟᱹᱠᱤᱱ ᱴᱷᱮᱱ ᱦᱚᱸ ᱡᱮᱭᱥᱤ ᱠᱷᱮ ᱮᱢ ᱦᱩᱭᱩᱜᱼᱟ ᱡᱮ ᱜᱤᱫᱽᱨᱟᱹ ᱠᱚ ᱡᱮᱢᱚᱱ ᱪᱮᱜᱠᱟ ᱡᱮᱢᱚᱱ ᱠᱚᱢ ᱵᱚᱭᱮᱥ ᱨᱮ ᱠᱩᱲᱤ ᱜᱤᱫᱽᱨᱟᱹ ᱦᱚᱸᱭ ᱡᱟᱶᱟᱭ ᱚᱜᱼᱟ ᱠᱚᱲᱟ ᱜᱤᱫᱽᱨᱟᱹ ᱦᱚᱸ ᱵᱟᱯᱞᱟ ᱛᱟᱦᱱᱮ ᱠᱚᱲᱟ ᱜᱮ ᱠᱩᱲᱤ ᱜᱤᱫᱽᱨᱟᱹ ᱣᱟᱜ ᱦᱚᱸ ᱵᱩᱡᱷᱟᱹᱣ ᱩᱪᱤᱛ ᱠᱟᱱᱟ ᱡᱮ ᱠᱚᱢ ᱵᱚᱭᱮᱥ ᱨᱮᱞᱤᱧ ᱡᱟᱶᱟᱭ ᱵᱟᱯᱞᱟᱜ ᱠᱟᱱᱟ ᱛᱟᱦᱚᱞᱮ ᱟᱞᱤᱧᱟᱜ ᱪᱮ ᱪᱤᱠᱟᱹᱜ ᱦᱩᱭᱩᱜ ᱪᱮ ᱞᱤᱧ ᱪᱤᱠᱟᱭᱟ ᱠᱤ ᱵᱟᱝ ᱪᱮ ᱦᱩᱭᱩᱜᱼᱟ ᱟᱨ ᱢᱟ-ᱵᱟᱵᱟ ᱣᱟᱜ ᱦᱚᱸ ᱪᱤᱱᱛᱟᱹ ᱢᱤᱜᱴᱮᱱ ᱛᱟᱸᱦᱮᱱ ᱜᱮᱭᱟ ᱢᱟᱱᱮ ᱱᱤᱛ ᱠᱷᱚᱱᱟᱜ ᱠᱩᱲᱤ ᱜᱤᱫᱽᱨᱟᱹ ᱡᱟᱶᱟᱭ ᱠᱤ ᱵᱟᱝ ᱡᱟᱶᱟᱭ-ᱚᱜ ᱛᱤᱧᱟᱭ ᱦᱮᱸ ᱢᱟᱱᱮ ᱱᱚᱣᱟ ᱠᱚᱫᱚ ᱦᱟᱸᱜ ᱞᱟᱹᱭ ᱞᱮᱠᱷᱟᱱ ᱫᱚ ᱟᱛᱩ ᱠᱚᱨᱮ ᱛᱚ ᱱᱤᱭᱚᱢ ᱚᱝᱠᱟ ᱵᱟᱝ ᱫᱚᱦᱚ ᱵᱟᱲᱟ ᱦᱳᱭ ᱠᱟᱱᱟ ᱥᱮ ᱱᱤᱭᱚᱢ ᱠᱚ ᱵᱟᱝ ᱧᱮᱞ ᱵᱟᱲᱟ ᱦᱳᱭ ᱠᱟᱱᱟ ᱡᱮ ᱮᱸᱻ ᱱᱚᱝᱠᱟ ᱱᱚᱝᱠᱟ ᱠᱚᱢ ᱵᱚᱭᱚᱥ ᱨᱮ ᱡᱟᱶᱟᱭ ᱞᱮᱠᱷᱟᱱ ᱱᱚᱣᱟ ᱪᱤᱠᱟᱹ ᱦᱩᱭᱩᱜᱼᱟ ᱥᱮ ᱵᱟᱝ ᱪᱤᱠᱟᱹᱭ ᱦᱩᱭᱩᱜᱼᱟ ᱚᱱᱠᱟ ᱫᱚᱱᱟ ᱵᱟᱹᱧ ᱮᱸ ᱧᱮᱞ ᱵᱟᱲᱟ ᱟᱠᱟᱫᱟ ᱡᱮ ᱱᱚᱝᱠᱟ ᱱᱤᱭᱚᱢ ᱠᱚ ᱢᱮᱱᱟᱜ ᱟᱠᱟᱫᱟ ᱟᱛᱩ ᱨᱮ ᱢᱟᱱᱮ ᱱᱚᱶᱟ ᱫᱚ ᱠᱩᱲᱤ ᱜᱤᱫᱽᱨᱟᱹ ᱠᱚᱲᱟ ᱜᱤᱫᱽᱨᱟᱹᱣᱟᱜ ᱦᱚᱸ ᱵᱩᱡᱷᱟᱹᱣ ᱩᱪᱤᱛ ᱛᱟᱯᱚᱨᱮ ᱢᱟ ᱵᱟᱵᱟ ᱛᱟᱹᱠᱤᱱᱟᱜ ᱦᱚᱸ ᱵᱩᱡᱷᱟᱹᱣ ᱩᱪᱤᱛ ᱡᱮ ᱠᱚᱢ ᱵᱚᱭᱚᱥ ᱨᱮ ᱡᱟᱶᱟᱭ ᱞᱮᱱᱠᱷᱟᱱ ᱥᱮ ᱡᱟᱶᱟᱭᱟᱹᱧ ᱠᱩᱲᱤ ᱜᱤᱫᱽᱨᱟᱹ ᱱᱚᱣᱟ ᱫᱚ ᱢᱟᱱᱮ
ᱦᱮᱸ ᱟᱹᱰᱤ ᱢᱚᱡᱽ ᱜᱮᱵᱤᱱ ᱢᱮᱱ ᱠᱟᱫᱟ ᱟᱹᱰᱤ ᱵᱷᱟᱞᱮ ᱵᱷᱟᱵ ᱛᱮᱜᱮᱵᱤᱱ ᱢᱮᱱ ᱠᱮᱫᱟ ᱴᱷᱤᱠ ᱜᱮᱵᱤᱱ ᱢᱮᱱᱫᱟ ᱡᱮ ᱜᱟᱨᱡᱮᱱᱟᱜ ᱦᱚᱸ ᱵᱩᱡ ᱩᱪᱤᱛ ᱠᱟᱱᱟ ᱡᱮ ᱵᱟᱝᱢᱟ ᱦᱩᱭ ᱫᱟᱲᱮᱭᱟᱜᱼᱟ ᱜᱤᱫᱽᱨᱟᱹ ᱠᱚᱠᱚ ᱵᱷᱩᱞ ᱫᱟᱲᱮᱭᱟᱜᱼᱟ
ᱦᱮᱸ ᱮᱠᱫᱚᱢ ᱮᱠᱫᱚᱢ
ᱚᱱᱟ ᱠᱚ ᱥᱟᱹᱜᱟᱹᱭ ᱮᱻ ᱡᱮ ᱮᱠᱟᱞᱜᱮ ᱵᱟᱝ ᱤᱱᱠᱟᱹ ᱵᱟᱝ ᱠᱟᱛᱮ ᱦᱚᱭᱛᱚ ᱫᱚᱦᱚ ᱟᱠᱚ ᱛᱟᱞᱟᱨᱮ ᱜᱟᱞᱢᱟᱨᱟᱣ ᱠᱟᱛᱮ ᱫᱚᱦᱚ ᱯᱚᱨᱮ ᱨᱮ ᱵᱟᱯᱞᱟ ᱟᱠᱚᱣᱟᱜ ᱢᱮᱪᱚᱨ ᱵᱚᱭᱮᱥ ᱦᱩᱭ ᱫᱷᱟᱹᱨᱤᱡ ᱥᱮ ᱟᱠᱚ ᱡᱩᱫᱤ ᱯᱚᱨᱚᱵᱚᱨᱛᱤ ᱠᱟᱞ ᱨᱮ ᱠᱚ ᱯᱟᱲᱦᱟᱜ ᱞᱟᱹᱜᱤᱫ ᱠᱤᱪᱷᱩ ᱟᱠᱚᱣᱟᱜ ᱠᱩᱠᱢᱩ ᱡᱟᱦᱟᱸ ᱢᱮᱱᱟᱜ ᱛᱟᱠᱚ ᱚᱱᱟ ᱠᱚ ᱟᱠᱚ ᱯᱩᱨᱟᱹᱣ ᱫᱟᱲᱮᱜ ᱟ ᱛᱚ ᱚᱱᱟ ᱯᱚᱨᱮ ᱠᱚ ᱤᱭᱟᱹ ᱞᱮᱱᱠᱷᱟᱱ ᱵᱮᱥ ᱱᱟᱯᱟᱭᱚᱜᱼᱟ ᱟᱨᱠᱤ
ᱦᱩᱸ, ᱦᱩᱸ,
ᱛᱚ ᱟᱹᱰᱤᱜᱟᱱ ᱠᱩᱲᱤ ᱜᱤᱫᱽᱨᱟᱹ ᱠᱚᱣᱟᱜ ᱜᱮ ᱚᱱᱠᱟ ᱦᱩᱭᱩᱜ ᱠᱟᱱᱟ, ᱡᱟᱦᱟᱸ ᱫᱚ ᱟᱡᱼᱼ ᱩᱭᱦᱟᱹᱨᱫᱟᱭ ᱡᱮ ᱤᱧᱟᱹᱜᱼᱼ ᱞᱟᱦᱟ ᱥᱮᱫ ᱟᱨᱚᱧ ᱯᱟᱲᱦᱟᱜᱼᱟ, ᱥᱮ ᱵᱷᱟᱹᱜᱤ ᱠᱤᱪᱷᱩ ᱟᱭᱟᱜ ᱠᱩᱠᱢᱩ ᱦᱮᱱᱟᱜ ᱛᱟᱭᱟ ᱡᱟᱦᱟᱱᱟᱜ ᱵᱮᱱᱟᱣ ᱨᱮᱭᱟᱜ᱾ ᱛᱚ ᱟᱹᱰᱤ ᱞᱚᱜᱚᱱ ᱯᱮᱲᱟ ᱠᱚ ᱞᱟᱜᱟᱜ ᱛᱮ, ᱩᱱᱠᱩ ᱠᱚ ᱜᱚᱝ ᱠᱚᱣᱟ, ᱛᱟᱦᱚᱞᱮ ᱱᱚᱣᱟ ᱱᱤᱭᱟᱹ ᱟᱹᱵᱤᱱ ᱡᱟᱦᱟᱱᱟᱜ ᱵᱤᱱ ᱢᱮᱱ ᱞᱮᱠᱷᱟᱱ ᱵᱷᱟᱜᱮ ᱠᱚᱜᱼᱟ, ᱠᱟᱹᱴᱤᱡ ᱵᱷᱟᱥᱟ ᱛᱮ ᱟᱨᱠᱤ,
ᱦᱩᱸ ᱱᱚᱶᱟ ᱱᱤᱭᱮ ᱫᱚ ᱤᱧ ᱫᱩᱧ ᱢᱚᱱᱮᱭᱟ ᱡᱮ, ᱟ ᱠᱩᱲᱤ ᱜᱤᱫᱽᱨᱟᱹ ᱡᱮᱢᱚᱱ, ᱯᱟᱲᱦᱟᱜ ᱠᱟᱱᱟᱭ, ᱛᱟᱯᱚᱨᱮ ᱩᱱᱤ ᱠᱩᱲᱤᱭ ᱟᱥᱟ ᱢᱮᱱᱟᱜ ᱛᱟᱭ ᱜᱮᱭᱟ ᱡᱮ ᱤᱧ ᱱᱚᱣᱟᱧ ᱠᱚᱢᱯᱞᱤᱴᱟ ᱮᱢᱮᱠ ᱠᱤ ᱵᱟᱝ ᱵᱤᱭᱮᱰ ᱪ ᱵᱟᱝ ᱜᱨᱮᱡᱩᱭᱮᱥᱚᱱ, ᱢᱟᱱᱮ ᱠᱚᱢᱯᱞᱤᱴ ᱠᱟᱛᱮ ᱤᱧ ᱡᱟᱦᱟᱱᱟᱜ ᱤᱧ ᱪᱤᱠᱟᱹᱭᱟ, ᱢᱟᱱᱮ ᱚᱱᱠᱟᱭ ᱪᱤᱱᱛᱟᱹ ᱠᱟᱜ ᱛᱟᱦᱚᱞᱮ ᱚᱱᱟ ᱛᱟᱞᱟᱨᱮ ᱢᱟ ᱵᱟᱵᱟ, ᱩ ᱯᱮᱲᱟ ᱠᱚᱠᱚ ᱞᱟᱜᱟᱭᱮᱱᱟ ᱛᱟᱦᱚᱞᱮ ᱢᱟ ᱵᱟᱵᱟ ᱛᱟᱹᱠᱤᱱ ᱫᱩᱠᱤᱱ, ᱞᱟᱹᱭ ᱜᱮᱭᱟ ᱦᱮᱸ, ᱡᱟᱶᱟᱭ ᱦᱩᱭᱩᱜᱼᱟ
ᱛᱟᱱᱮ ᱱᱚᱣᱟ ᱫᱚ ᱠᱩᱲᱤ ᱜᱤᱫᱽᱨᱟᱹ ᱛᱚ ᱡᱩᱛᱼᱼ ᱛᱚ ᱦᱚᱸ ᱵᱟᱭ ᱞᱟᱹᱭ ᱫᱟᱲᱮᱭᱟᱜᱼᱟ ᱡᱩᱨᱮ ᱞᱟᱹᱭ ᱜᱮᱭᱟᱭ, ᱚᱵᱚᱥᱳᱭ ᱢᱟᱱᱮ ᱡᱮ ᱤᱧ ᱵᱟᱹᱧ ᱡᱟᱶᱟᱭᱚᱜᱼᱟ᱾ ᱟᱨ ᱱᱚᱣᱟ ᱫᱚ ᱢᱟ ᱵᱟᱵᱟ ᱛᱟᱹᱠᱤᱱᱟᱜ ᱦᱩᱭᱟᱹᱨ ᱡᱮ ᱠᱩᱲᱤ ᱜᱤᱫᱽᱨᱟᱹ ᱡᱚᱠᱷᱚᱱᱮ ᱯᱟᱲᱦᱟᱜ ᱠᱟᱱᱟ, ᱛᱟᱦᱚᱞᱮ ᱤᱧ ᱪᱮᱫᱟᱜ ᱱᱤᱛᱚᱜ ᱤᱧ ᱠᱩᱲᱤ ᱜᱤᱫᱽᱨᱟᱹᱧ ᱢᱮᱛᱟᱭᱟ ᱱᱚᱝᱠᱟ, ᱡᱮ ᱤᱧ ᱡᱟᱶᱟᱭ ᱢᱮᱭᱟᱵᱚ ᱡᱟᱶᱟᱭ ᱟᱢ ᱥᱮ ᱵᱟᱝᱟ, ᱢᱟᱱᱮ ᱱᱚᱣᱟ ᱫᱚ ᱢᱟ ᱵᱟᱵᱟ ᱛᱟᱹᱠᱤᱱᱟᱜ ᱩᱭᱦᱟᱹᱨ, ᱡᱮ ᱠᱩᱲᱤ ᱜᱤᱫᱽᱨᱟᱹ ᱡᱩᱫᱤ ᱢᱚᱱᱮ ᱟᱠᱟᱫᱟᱼᱼ ᱛᱟᱦᱚᱞᱮ ᱫᱚ ᱯᱟᱲᱦᱟᱜ ᱡᱩᱫᱤ ᱢᱚᱱᱮᱭ ᱠᱟᱫᱟ, ᱛᱟᱦᱚᱞᱮ ᱚᱱᱟ ᱤᱪᱪᱷᱟᱹ ᱫᱚ ᱢᱟᱱᱮ ᱯᱩᱨᱟᱹ ᱦᱚᱪᱚᱭᱮᱢ ᱡᱮ ᱚᱱᱟ ᱞᱟᱦᱟ ᱨᱮᱫᱚ ᱡᱟᱶᱟᱭ ᱡᱟᱶᱟᱭ ᱠᱚᱫᱚ ᱯᱚᱨᱮ ᱛᱮᱠᱚ ᱧᱟᱢᱚᱜ ᱜᱮᱭᱟ ᱠᱤ ᱵᱟᱝ ᱦᱤᱡᱩᱜ ᱜᱮᱭᱟ ᱠᱚ ᱛᱟᱦᱮ ᱠᱩᱲᱤ ᱜᱤᱫᱽᱨᱟᱹ ᱡᱟᱦᱟᱸᱭ ᱩᱭᱦᱟᱹᱨ ᱟᱠᱟᱫᱟᱭᱼᱼ ᱥᱮ ᱟᱥᱟ ᱟᱠᱟᱫᱟᱭ ᱚᱱᱟᱴᱟᱜ ᱫᱚ, ᱯᱩᱨᱟᱹᱣ ᱞᱟᱹᱜᱤᱫ ᱛᱮ ᱛᱟᱦᱮ ᱢᱟ ᱵᱟᱵᱟ ᱦᱚᱸᱼᱼ